ᱞᱟᱹᱭ ᱵᱤᱱ ᱟᱸᱡᱚᱢᱚᱜ ᱠᱟᱱᱟ
ᱦᱮᱸ ᱟᱸᱡᱚᱢ ᱟᱸᱡᱚᱢ ᱫᱟ ᱵᱤᱱ
ᱦᱮᱸ ᱡᱚᱦᱟᱸᱨ ᱜᱮ ᱜᱚᱢᱠᱮ ᱟᱵᱮᱱᱟᱜ ᱰᱤᱥᱴᱟᱵᱚᱜ ᱠᱟᱱᱟ ᱟᱵᱮᱱᱟᱜ ᱢᱚᱡᱽ ᱛᱮ ᱨᱚᱲ ᱵᱟᱝ ᱟᱸᱡᱚᱢᱚᱜ ᱠᱟᱱᱟ
ᱢᱮᱱ ᱫᱟᱞᱤᱧ ᱟᱸᱡᱚᱢ ᱵᱮᱱ
ᱦᱮᱸ ᱱᱤᱛᱚᱜ ᱟᱸᱡᱚᱢᱚᱜ ᱠᱟᱱᱟ ᱟᱵᱮᱱᱟᱜ ᱡᱚᱦᱟᱨ ᱜᱮ ᱡᱚᱦᱟᱨ ᱜᱮ ᱱᱟᱯᱟᱭ ᱵᱟᱲᱟ ᱜᱮ ᱟᱵᱮᱱ ᱜᱮ ᱪᱮᱫᱞᱮᱠᱟ
ᱢᱮᱱ ᱫᱟᱞᱤᱧ
ᱦᱮᱸ ᱚᱲᱟᱜ ᱠᱚᱨᱮ ᱦᱚᱸ ᱱᱟᱯᱟᱭ ᱵᱟᱲᱟ ᱜᱮ ᱚ ᱡᱮ ᱪᱮᱫ ᱪᱮᱫ ᱪᱮᱠᱟ ᱦᱩᱭᱩᱜ ᱠᱟᱱᱟ ᱛᱟᱦᱞᱮ
ᱪᱮᱫ ᱦᱚᱸ ᱵᱟ
ᱪᱟᱥ ᱠᱟᱹᱢᱤ ᱞᱟᱹᱜᱤᱫ ᱠᱩᱨᱩᱢᱩᱴᱩ ᱫᱷᱩᱨᱟᱹᱣ ᱦᱩᱭ ᱟᱠᱟᱱᱟ
ᱚ ᱦᱮᱸ ᱟᱵᱮᱱᱟᱜ ᱠᱤᱱᱛᱩ ᱛᱷᱚᱲᱟ ᱠᱟᱴᱟᱣ ᱠᱟᱴᱟᱣ ᱛᱮ ᱦᱤᱡᱩᱜ ᱠᱟᱱᱟ ᱥᱮ
ᱠᱷᱟᱱ ᱫᱚ ᱱᱮᱴᱚᱣᱟᱨᱠ ᱯᱨᱚᱵᱞᱮᱢᱚᱜ ᱠᱟᱱ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱚᱱᱟᱜᱮ
ᱦᱳᱭ ᱨᱤᱢᱤᱞ ᱠᱟᱫᱟᱭ ᱥᱮ
ᱦᱮ ᱢᱮᱱ ᱫᱟᱞᱤᱧ ᱪᱮᱫ ᱠᱚ ᱠᱟᱹᱢᱤ ᱵᱟᱲᱟ ᱠᱟᱱᱟ ᱛᱟᱦᱚᱞᱮ
ᱠᱟᱹᱢᱤ ᱠᱚᱫᱚ ᱱᱚᱜ ᱚᱭ ᱫᱩᱲᱩᱵᱟᱲᱟ ᱦᱩᱭ ᱠᱟᱱ ᱛᱟᱦᱮᱱᱟ ᱚᱲᱟᱜ ᱨᱮᱜᱮ ᱪᱮᱫ ᱛᱷᱚᱲᱟ ᱠᱟᱹᱢᱤ ᱛᱟᱦᱮᱸ ᱠᱟᱱᱟ ᱛᱷᱚᱲᱟ ᱤᱭᱟᱹ ᱥᱮ ᱟᱫᱚ ᱟᱵᱮᱱ ᱫᱚ ᱪᱟᱥ ᱠᱟᱹᱢᱤ ᱮᱦᱚᱵ ᱟᱠᱟᱱᱟ ᱟᱯᱮᱥᱮᱫ ᱫᱚ
ᱨᱤᱢᱤᱞ ᱠᱟᱫ ᱜᱮᱭᱟᱭ